ᱦᱮᱸ ᱡᱚᱦᱟᱨ ᱜᱮ,
ᱦᱮᱸ ᱡᱚᱦᱟᱨ ᱜᱮ ᱫᱟᱫᱟ᱾
ᱦᱳᱭ ᱦᱳᱭ, ᱟᱫᱚ ᱤᱧ ᱫᱚ ᱢᱟᱱᱮ ᱦᱚᱯᱚᱱ ᱜᱤᱧ ᱦᱩᱭᱩᱜᱼᱟ ᱢᱟᱱᱮ ᱟᱢᱜᱮ ᱟᱹᱵᱤᱱ ᱜᱮ ᱫᱤᱫᱤ ᱦᱚᱦᱚ ᱟᱵᱤᱱᱟᱹᱧ ᱢᱟᱱᱮ
ᱦᱮᱸ ᱡᱟᱭᱦᱳᱠ
ᱚ ᱟᱪᱪᱷᱟ ᱟᱪᱪᱷᱟ, ᱟᱫᱚ ᱪᱮᱜ ᱵᱷᱟᱜᱮ ᱜᱮ ᱱᱟᱯᱟᱭ ᱜᱮ ᱢᱮᱱᱟᱜ ᱵᱤᱱᱟ?
ᱦᱮᱸ ᱱᱤᱛᱚᱜ ᱫᱚ
ᱟᱪᱪᱷᱟ ᱟᱪᱪᱷᱟ ᱟᱫᱚ ᱪᱮᱜ ᱠᱚᱵᱤᱱ ᱪᱤᱠᱟᱹᱭᱮᱜᱼᱟ?
ᱱᱤᱛᱚᱜ ᱫᱚ ᱚᱱᱠᱟ ᱪᱮᱜ ᱦᱚᱸ ᱵᱟᱝᱟ ᱚᱲᱟᱜ ᱠᱚᱨᱮ ᱜᱮ᱾ ᱱᱤᱛᱚᱜ ᱢᱟ ᱪᱟᱥ ᱫᱤᱱ ᱥᱮᱴᱮᱨ ᱟᱠᱟᱱᱟ ᱥᱮ ᱟᱫᱚ ᱚᱱᱟ ᱠᱚᱜᱮ ᱴᱩᱠ ᱴᱟᱠ ᱠᱟᱹᱢᱤ ᱵᱟᱲᱟ ᱦᱩᱭᱩᱜ ᱠᱟᱱᱟ᱾
ᱚ ᱟᱪᱪᱷᱟ ᱨᱚᱦᱚᱭ ᱯᱮ ᱟᱨᱟᱢᱵᱷᱚ ᱠᱮᱜᱼᱟ ᱛᱚᱵᱮ?
ᱦᱮᱸ ᱚᱝᱠᱟ ᱟᱨᱟᱢᱵᱷᱚ ᱫᱚᱞᱮ ᱟᱨᱟᱢᱵᱷᱚ ᱠᱟᱜ ᱜᱮᱭᱟ᱾
ᱚᱻ
ᱟ ᱵᱟᱹᱭᱦᱟᱹᱲ ᱵᱟᱹᱭᱦᱟᱹᱲ ᱫᱚ ᱠᱟᱹᱴᱤᱜ ᱫᱟᱜᱽ ᱧᱚᱜ ᱠᱟᱱ ᱛᱟᱞᱮᱭᱟ ᱛᱟᱦᱚᱞᱮ ᱚᱱᱟ ᱠᱚᱜᱮᱞᱮ ᱨᱚᱦᱚᱭ ᱵᱟᱲᱟᱭᱮᱜᱼᱟ᱾
ᱚ ᱟᱪᱪᱷᱟ ᱟᱪᱪᱷᱟ ᱟᱨ ᱚᱱᱛᱮ ᱨᱮ ᱪᱮᱜ ᱞᱮᱠᱟ ᱫᱟᱜᱮᱜᱼᱟᱭ?
ᱟᱞᱮ ᱥᱮᱜ ᱱᱚᱝᱠᱟ ᱮᱸ ᱫᱟᱜᱽ ᱫᱚ ᱫᱟᱜᱽ ᱡᱟᱹᱲᱤ ᱫᱚ ᱦᱩᱭ ᱫᱚ ᱦᱩᱭ ᱵᱟᱲᱟᱜ ᱠᱟᱱ ᱜᱮᱭᱟ᱾
ᱚ ᱟᱪᱪᱷᱟ ᱟᱪᱪᱷᱟ ᱦᱳᱭ ᱟᱨ ᱪᱮᱫ ᱵᱤᱱ ᱞᱟᱹᱭᱮᱜ ᱛᱟᱦᱮᱸᱱᱟ?
ᱮᱸᱜ ᱟᱯᱮ ᱥᱮᱜ ᱫᱚ ᱛᱟᱷᱞᱮ ᱪᱮᱜ ᱞᱮᱠᱟ ᱫᱟᱜᱽ ᱡᱟᱹᱲᱤ ᱠᱚ ᱦᱩᱭᱩᱜ ᱠᱟᱱᱟ ᱥᱮ ᱵᱟᱝ?
ᱦᱳᱭ ᱟᱞᱮ ᱥᱮᱫ ᱦᱚᱸ ᱵᱷᱟᱜᱤ ᱜᱮ ᱫᱟᱜᱽ ᱡᱟᱹᱲᱤ ᱫᱚ ᱫᱚᱢᱮ ᱫᱟᱜᱽ ᱠᱚᱭ ᱡᱟᱹᱲᱤᱭᱮᱜᱼᱟ᱾ ᱱᱚᱸᱰᱮ ᱟᱞᱮ, ᱵᱳᱫ ᱨᱮ ᱤᱡᱟᱹ ᱠᱚ ᱥᱤ ᱠᱚᱦᱚᱸ ᱟᱨᱟᱢᱵᱚ ᱟᱠᱟᱱᱟ ᱢᱟᱱᱮ ᱮᱛᱚᱵ ᱠᱟᱜ ᱞᱮ᱾ ᱟᱨ ᱱᱤᱭᱟᱹ ᱠᱤᱪᱷᱩ ᱫᱤᱱ ᱞᱟᱦᱟ ᱨᱮᱢᱟ ᱫᱟᱜ ᱜᱮ ᱵᱟᱭ ᱫᱟᱜᱮᱜ ᱛᱟᱦᱮᱸᱫ ᱫᱚ ᱚᱱᱟ ᱠᱷᱟᱹᱛᱤᱨ ᱮᱢᱱᱤ ᱛᱚᱲᱟ ᱠᱚᱦᱚᱸ ᱵᱟᱞᱮ ᱜᱤᱰᱤ ᱞᱮᱫ ᱛᱟᱦᱮᱸᱫᱟ᱾ ᱟᱨ ᱱᱤᱛ ᱫᱚ ᱡᱟᱭᱦᱳᱠ ᱛᱚᱲᱟ ᱠᱚ ᱜᱤᱰᱤ ᱦᱩᱭ ᱠᱟᱱᱟ᱾ ᱟᱫᱚ ᱦᱟᱨᱟ ᱦᱚᱸ ᱠᱟᱹᱴᱤᱡ ᱠᱟᱹᱴᱤᱡ ᱦᱟᱨᱟ ᱠᱟᱱᱟ ᱟᱨᱠᱤ ᱾ ᱟᱫᱚ ᱨᱚᱦᱚᱭ ᱞᱮᱠᱟ ᱫᱚ ᱟᱹᱣᱨᱤ ᱡᱩᱛᱩᱜᱼᱟ᱾ ᱟᱨ ᱯᱚᱱᱨᱚ ᱠᱩᱲᱤ ᱫᱤᱱ ᱞᱮᱱᱠᱷᱟᱱ ᱜᱮ ᱨᱚᱦᱚᱭ ᱠᱚᱫᱚ ᱱᱟᱜ ᱟᱨᱟᱢᱵᱚᱭ ᱟᱞᱮ ᱟᱫᱚ ᱠᱤᱪᱷᱩ ᱠᱤᱪᱷᱩ ᱢᱟᱲᱟᱝ ᱢᱟᱨᱟᱝ ᱪᱟᱹᱥᱤ ᱠᱚᱫᱚ ᱩᱱᱠᱩ ᱫᱚ ᱢᱟᱲᱟᱝ ᱨᱮᱜᱮ ᱛᱚᱲᱟ ᱠᱚ ᱜᱤᱰᱤ ᱞᱮᱜᱼᱟ ᱛᱚ ᱟᱫᱚ ᱩᱱᱠᱩ ᱫᱚ ᱦᱳᱭ ᱨᱚᱦᱚᱭ ᱠᱚᱫᱚ ᱩᱱᱠᱩ ᱫᱚ ᱟᱨᱟᱢᱵᱚ ᱠᱟᱜᱼᱟ ᱠᱚ᱾ ᱟᱫᱚ ᱟᱞᱮ ᱠᱚᱫᱚ ᱛᱟᱭᱱᱚᱢ ᱠᱟᱱᱟᱞᱮ ᱱᱤᱭᱟᱹ ᱡᱟᱹᱲᱤ ᱫᱟᱜ ᱨᱮᱜᱮ ᱞᱮ ᱚᱯᱮᱠᱠᱷᱟ ᱟᱠᱟᱜᱼᱟ ᱥᱮᱨᱢᱟ ᱫᱟᱜ ᱜᱮ᱾ ᱟᱫᱚ ᱦᱚᱸᱜᱼᱚᱭ ᱱᱤᱛ ᱮᱱᱟᱜ ᱦᱤᱡᱩᱜ ᱠᱟᱱᱟ ᱟᱫᱚ ᱪᱮᱫ ᱞᱮᱠᱟᱭ ᱟᱨᱚ ᱫᱟᱜ ᱵᱟᱲᱟᱭᱼᱟ ᱦᱟᱸᱜ᱾
ᱦᱮᱸ, ᱫᱟᱜ ᱡᱟᱹᱲᱤ ᱫᱚ ᱟᱫᱚ ᱚᱝᱠᱟ ᱮ ᱠᱤᱪᱷᱩ ᱫᱤᱱ ᱫᱚ ᱦᱮᱸ ᱟᱞᱮ ᱥᱮᱫ ᱦᱚᱸ ᱚᱱᱠᱟ ᱜᱮ ᱦᱩᱭᱩᱜ ᱠᱟᱱ ᱛᱟᱦᱮᱸᱜ ᱫᱟᱜ ᱡᱟᱹᱲᱤ ᱵᱟᱝ ᱦᱩᱭᱩᱜ ᱠᱟᱱ ᱛᱟᱦᱮᱸᱜ ᱮᱠᱫᱚᱢ ᱛᱟᱯᱚᱨᱮ ᱱᱚᱜᱼᱚᱭ ᱯᱮ ᱯᱩᱱ ᱢᱟᱦᱟ ᱦᱩᱭᱩᱜ ᱠᱟᱱᱟ ᱚᱱᱠᱟ ᱫᱟᱜ ᱡᱟᱹᱲᱤ ᱦᱩᱭᱩᱜ ᱠᱟᱱᱟ ᱴᱩᱠ ᱴᱟᱠ᱾
ᱚ ᱟᱪᱪᱷᱟ ᱟᱪᱪᱷᱟ, ᱛᱚᱵᱮ ᱟᱯᱮ ᱫᱚ ᱥᱮᱨᱢᱟ ᱨᱮ ᱛᱤᱱᱟᱹᱜ ᱫᱷᱟᱣ ᱯᱮ ᱨᱚᱦᱚᱭᱟ ᱪᱟᱥᱟ?
ᱛᱚ ᱮᱸᱜ ᱥᱮᱨᱢᱟ ᱨᱮᱫᱚ ᱮᱸ ᱵᱟᱨ ᱫᱷᱟᱣ ᱞᱮ ᱪᱟᱥ ᱜᱮᱭᱟ ᱟᱫᱚ ᱮᱱ ᱱᱚᱣᱟ ᱟᱥᱟᱲ ᱵᱚᱸᱜᱟ ᱫᱤᱱ ᱡᱟᱦᱟᱸ ᱱᱚᱣᱟᱴᱟᱜ ᱜᱮ ᱵᱷᱟᱜᱤ ᱫᱚ ᱦᱩᱭᱩᱜᱼᱟ ᱟᱨ ᱡᱟᱦᱟᱸ ᱫᱷᱚᱨᱚᱱ ᱦᱩᱲᱩ ᱚᱱᱟ ᱛᱚ ᱮᱸ ᱡᱩᱫᱤ ᱡᱟᱦᱟᱸᱭ ᱠᱚᱣᱟᱜ ᱵᱟᱹᱫᱽ ᱠᱚᱨᱮ ᱮᱸ ᱢᱟᱱᱮ ᱵᱟᱹᱭᱦᱟᱹᱲ ᱨᱮ ᱡᱩᱫᱤ ᱫᱟᱜ ᱛᱟᱦᱮᱱᱟ ᱛᱟᱞᱦᱮ ᱩᱱᱠᱩ ᱠᱩ ᱜᱮᱠᱚ ᱪᱟᱥ ᱫᱟᱲᱮᱭᱟᱜᱼᱟ᱾
ᱟᱪᱪᱷᱟ ᱟᱪᱪᱷᱟ ᱟᱪᱪᱷᱟ, ᱱᱟᱯᱟᱭ ᱠᱟᱛᱷᱟ ᱱᱟᱯᱟᱭ ᱠᱟᱛᱷᱟ ᱚ ᱟᱞᱮ ᱦᱚᱸ ᱥᱮᱨᱢᱟ ᱨᱮᱫᱚ ᱢᱟᱱᱮ ᱵᱟᱨ ᱫᱷᱟᱣ ᱞᱮ ᱪᱟᱥᱟ ᱟᱫᱚ ᱱᱤᱭᱟᱹ ᱥᱮᱨᱢᱟ ᱡᱟᱲᱤ ᱛᱮ ᱢᱤᱫ ᱫᱷᱟᱣ ᱟᱨ ᱚᱱᱟ ᱥᱤᱛᱩᱝ ᱫᱤᱱ ᱨᱮ ᱚᱱᱟ ᱥᱤᱞᱚ ᱠᱚ ᱢᱮᱱᱟᱜ ᱛᱟᱞᱮᱭᱟ ᱟᱨ ᱚᱱᱟ ᱱᱟᱹᱭ ᱨᱮᱱᱟᱜ ᱫᱟᱜ ᱠᱚᱛᱮ ᱠᱟᱹᱴᱤᱡ ᱱᱟᱹᱭ ᱠᱚᱨᱮ ᱫᱟᱜ ᱠᱚ ᱛᱟᱦᱮᱱᱟ ᱛᱚ ᱠᱟᱹᱴᱤᱡ ᱚᱱᱟ ᱫᱟᱜ ᱠᱚᱛᱮ ᱠᱟᱹᱴᱤᱡ ᱢᱟᱱᱮ ᱨᱚᱦᱚᱭ ᱵᱟᱲᱟᱭᱟᱞᱮ ᱪᱮ ᱟᱫᱚ ᱱᱟᱹᱭ ᱥᱩᱨ ᱨᱮ ᱢᱮᱱᱟᱜ ᱟᱛᱚ ᱟᱫᱚ ᱱᱟᱹᱭ ᱥᱩᱨ ᱨᱮᱜᱮ ᱯᱟᱲ ᱠᱚ ᱢᱮᱱᱟᱜᱼᱟ᱾ ᱚᱱᱟ ᱠᱚᱨᱮ ᱟᱞᱮ ᱫᱚ ᱦᱩᱲᱩ ᱜᱮᱞᱮ ᱪᱟᱥᱟ᱾ ᱮᱸ ᱥᱮᱨᱢᱟ ᱠᱟᱱ ᱥᱮᱨᱢᱟ ᱦᱩᱲᱩ ᱜᱮᱞᱮ ᱪᱟᱥᱟ ᱥᱩᱫᱩ ᱚᱱᱟ ᱯᱟᱲ ᱫᱤᱥ ᱛᱚᱢ ᱫᱷᱟᱨᱮ ᱚᱱᱟ ᱱᱟᱹᱭ ᱫᱷᱟᱨᱮ ᱫᱚ ᱯᱟᱲ ᱵᱟᱹᱫ ᱠᱚ ᱢᱮᱱᱟᱜ ᱟᱛᱚ ᱟᱫᱚ ᱚᱱᱟ ᱵᱟᱹᱫ ᱠᱚᱨᱮ ᱫᱚ ᱟᱱᱟᱪ ᱚᱱᱟ ᱠᱤᱨᱤᱧ ᱟᱠᱷᱨᱤᱧ ᱵᱟᱠᱷᱨᱟ ᱟᱱᱟᱪ ᱠᱚᱞᱮ ᱨᱚᱦᱚᱭ ᱵᱟᱲᱟᱭᱟ᱾
ᱚ ᱛᱟᱞᱦᱮ ᱦᱩᱲᱩ ᱥᱟᱶᱛᱮ ᱟᱱᱟᱪ ᱠᱚᱦᱚᱸ ᱦᱩᱲᱩ ᱥᱟᱶᱛᱮ ᱟᱱᱟᱪ ᱠᱚᱦᱚᱸ ᱯᱮ ᱪᱟᱥ ᱜᱮᱭᱟ ᱩᱸ
ᱯᱟᱲ ᱫᱷᱟᱨᱮ ᱨᱮᱱ ᱡᱟᱦᱟᱸᱭ ᱪᱟᱹᱥᱤ ᱠᱚ ᱢᱮᱱᱟᱜ ᱠᱚᱣᱟ, ᱥᱩᱨ ᱜᱮᱭᱟ ᱛᱚ ᱯᱟᱲ ᱟᱫᱚ ᱩᱱᱠᱩ ᱫᱚ ᱡᱟᱦᱟᱸᱭ ᱟᱜ ᱵᱩᱫ ᱠᱚ ᱢᱮᱱᱟᱜ ᱛᱟᱠᱚᱣᱟ ᱩᱱᱠᱩ ᱫᱚ ᱚᱱᱟ ᱟᱱᱟᱪ ᱠᱚᱜᱮ ᱠᱚ ᱪᱟᱥ ᱵᱟᱲᱟᱭᱟ᱾ ᱟᱨ ᱦᱩᱲᱩ ᱦᱚᱸ ᱠᱟᱹᱴᱤᱡ ᱠᱟᱹᱴᱤᱡ ᱠᱚ ᱪᱟᱥ ᱟ ᱟᱫᱚ ᱩᱱᱠᱩᱣᱟᱜ ᱫᱚ ᱚᱱᱟᱜᱮ ᱛᱟᱠᱚ ᱢᱟᱱᱮ ᱪᱮᱫ ᱤᱧ ᱞᱟᱹᱭᱟ ᱨᱚᱡᱽᱜᱟᱲ ᱟᱫᱚ ᱩᱱᱠᱩ ᱫᱚ ᱚᱱᱟ ᱠᱤᱨᱤᱧ ᱟᱠᱷᱟᱨᱤᱧ ᱠᱷᱟᱹᱛᱤᱨ ᱜᱮ ᱚᱱᱟ ᱤᱭᱟᱹ ᱟᱱᱟᱪ ᱠᱚᱠᱚ ᱪᱟᱥ ᱵᱟᱲᱟᱭᱟ ᱟᱨ ᱪᱮᱫ ᱵᱮᱸᱜᱟ ᱟᱹᱞᱩ ᱵᱮᱸᱜᱟᱲ ᱴᱟᱢᱟᱴᱩ ᱛᱟᱨᱯᱚᱨᱮ ᱟᱨᱚ ᱤᱭᱟᱹ ᱟᱨᱚ ᱢᱟᱨᱤᱡ ᱠᱚ ᱚᱱᱟ ᱠᱚ᱾ ᱦᱳᱭ, ᱟᱯᱮ ᱚᱱᱛᱮ ᱫᱚ ᱟᱱᱟᱪ ᱠᱚᱫᱚ ᱟᱠᱷ
ᱦᱮᱸ ᱟᱞᱮᱥᱮᱫ ᱦᱚᱸ ᱟᱱᱟᱪ ᱠᱚᱫᱚ ᱚᱱᱠᱟ ᱪᱟᱥ ᱱᱤᱛᱚᱜ ᱞᱮ ᱪᱟᱥ ᱜᱮᱭᱟ ᱱᱚᱜᱼᱚᱭ ᱱᱤᱛᱚᱜ ᱡᱮᱢᱚᱱ ᱢᱟᱱᱮ ᱡᱩᱫᱤ ᱫᱟᱜ ᱫᱟᱜ ᱠᱚ ᱛᱟᱦᱮᱱᱟ ᱛᱟᱦᱚᱞᱮ ᱪᱟᱥ ᱫᱟᱲᱮᱭᱟᱜᱼᱟ ᱟᱨ ᱵᱟᱠᱷᱟᱱ ᱫᱚ ᱵᱟᱝᱟ ᱟᱞᱮ ᱥᱮᱫ ᱦᱚᱸ ᱫᱟᱜ ᱨᱮᱱᱟᱜ ᱫᱚᱢᱮ ᱥᱚᱢᱚᱥᱟ᱾ ᱛᱟᱦᱚᱞᱮ ᱠᱷᱟᱱ ᱱᱚᱜ-ᱚᱭ ᱟ. ᱥᱟᱲ ᱵᱚᱸᱜᱟ ᱫᱤᱱ ᱫᱚ ᱠᱟᱹᱴᱤᱡ ᱚᱱᱠᱟ ᱫᱟᱜ ᱡᱟᱹᱲᱤ ᱥᱮᱨᱢᱟ ᱫᱟᱜ ᱡᱟᱹᱲᱤ ᱦᱩᱭᱩᱜ-ᱟ ᱛᱚ? ᱟᱫᱚ ᱚᱱᱟ ᱛᱮᱞᱮ ᱨᱚᱦᱚᱭ ᱠᱟᱜ ᱜᱮᱭᱟ ᱵᱷᱚᱨᱵᱩᱴᱤ ᱠᱚ᱾ ᱠᱚᱨᱚᱞᱟ ᱩᱪᱪᱷᱟᱹ ᱱᱚᱣᱟ ᱠᱚ ᱟᱨ ᱵᱟᱲᱜᱮ ᱠᱚᱨᱮ ᱦᱚᱞᱮ ᱨᱚᱦᱚᱭ ᱠᱟᱫ ᱜᱮᱭᱟ ᱱᱤᱛᱚᱜ, ᱮᱱᱮ ᱦᱮᱸᱛᱟᱨ ᱢᱟ ᱨᱟᱦᱮᱲ ᱠᱚᱠᱚ ᱮ. ᱨᱟ ᱥᱮ? ᱡᱚᱱᱰᱨᱟ ᱠᱚ ᱥᱟᱹᱨᱩ ᱠᱚ᱾
ᱦᱩᱸ ᱦᱩᱸ,
ᱦᱳᱭ ᱚᱱᱟ ᱠᱚᱜᱮ ᱟᱫᱚ ᱵᱟᱲᱜᱮ ᱠᱚᱨᱮ ᱫᱚ ᱱᱤᱛᱚᱜ ᱫᱚᱞᱮ ᱨᱚᱦᱚᱭ ᱟᱠᱟᱜ ᱦᱟᱸᱜ᱾
ᱚ ᱦᱳᱭ ᱟᱞᱮ ᱦᱚᱸ ᱚᱱᱟ ᱵᱟᱲᱜᱮ ᱠᱚᱨᱮ ᱜᱮ᱾ ᱡᱟ ᱟᱱᱟᱪ ᱠᱚᱫᱚ ᱤᱭᱟᱹ ᱵᱟᱲᱟᱭᱟᱞᱮ ᱨᱚᱦᱚᱭ ᱵᱟᱲᱟᱭᱟᱞᱮ᱾ ᱮᱭ ᱟᱞᱩ ᱠᱚ ᱟᱞᱩ ᱠᱚᱫᱚ ᱵᱟᱝ-ᱟ ᱮᱭ ᱠᱩᱸᱫᱽᱨᱤ ᱠᱚ ᱚᱱᱟ, ᱛᱟᱨᱯᱚᱨ ᱚᱱᱟ ᱠᱚᱸᱦᱚᱸᱰᱟ ᱦᱚᱛᱚᱫᱽ᱾ ᱛᱟᱨᱯᱚᱨ, ᱛᱟᱨᱯᱚᱨ ᱚᱱᱟ ᱤᱭᱟᱹ ᱠᱚ ᱠᱚᱥᱞᱟ ᱟᱲᱟᱝ ᱠᱚ ᱢᱟᱨᱥᱤ ᱠᱷᱟᱰᱟ᱾ ᱠᱚᱥᱞᱟ ᱫᱚ ᱚᱱᱟ ᱨᱮᱭᱟᱲ ᱫᱤᱱ ᱨᱮ ᱟᱪᱪᱷᱟ, ᱢᱟᱨᱥᱤ ᱠᱷᱟᱰᱟ ᱴᱟᱢᱟᱴᱩᱱ᱾ ᱠᱚ ᱚᱱᱟ ᱵᱚᱥᱛᱟ ᱠᱚᱨᱮ ᱞᱮ ᱨᱚᱦᱚᱭ ᱠᱟᱜ-ᱟ ᱟᱨ ᱪᱮᱫ? ᱚᱛ ᱨᱮᱦᱚᱸ ᱨᱚᱦᱚᱭ ᱜᱮᱭᱟᱞᱮ ᱟᱫᱚ ᱱᱮᱛᱟᱨ ᱫᱚ ᱵᱚᱥᱛᱟ ᱨᱮᱞᱮ ᱨᱚᱦᱚᱭ ᱮᱜ-ᱟ᱾ ᱟᱨ ᱚᱱᱟ ᱦᱳᱭ, ᱟᱨ ᱥᱟᱹᱨᱩ ᱴᱟᱺᱨᱩ ᱠᱚᱢᱟ ᱚᱱᱟ ᱢᱟ, ᱚᱱᱟ ᱜᱟᱹᱰᱭᱟᱹ ᱫᱷᱟᱨᱮ ᱛᱟᱨᱯᱚᱨᱮ ᱮᱢᱱᱤ ᱤᱭᱟᱹ ᱠᱚᱨᱮᱜᱮ ᱚᱱᱟ ᱤᱭᱟᱹ ᱠᱚᱨᱮ ᱜᱮ ᱡᱚᱜ ᱛᱟᱞᱮᱭᱟ᱾ ᱟᱨ ᱪᱮᱫ ᱚᱱᱟ ᱠᱚ ᱛᱮᱜᱮ ᱚᱲᱟᱜ ᱨᱮᱱᱟᱜ᱾ ᱢᱟᱱᱮ ᱪᱮᱫ ᱤᱧ ᱞᱟᱹᱭᱟ ᱚᱲᱟᱜ ᱨᱮᱱᱟᱜ ᱟᱱᱟᱪ ᱤᱭᱟᱹ ᱫᱚ ᱚᱱᱟᱛᱮᱜᱮ ᱡᱚᱢ ᱵᱟᱲᱟ
ᱦᱮᱸ, ᱦᱳᱭ ᱢᱟᱱᱮ ᱩ ᱩᱛᱩ ᱚᱲᱟᱜ ᱨᱮᱱᱟᱜ ᱩᱛᱩ ᱫᱚ ᱢᱟᱱᱮ ᱠᱤᱨᱤᱧ ᱫᱚ ᱵᱟᱝ ᱦᱩᱭᱩᱜᱼᱟ ᱡᱩᱫᱤᱢ ᱪᱟᱥ ᱠᱟᱜ-ᱟ ᱚᱱᱟ ᱠᱚᱛᱮ ᱜᱮ ᱦᱩᱭᱩᱜᱼᱟ᱾
ᱦᱚᱭ ᱦᱚᱭ ᱦᱚᱭ᱾
ᱦᱮᱸ,
ᱟᱫᱚ ᱠᱤ. ᱨᱤᱧ ᱟ. ᱠᱷᱨᱤᱧ ᱠᱷᱟᱹᱛᱤᱨ ᱫᱚ ᱤᱱᱠᱟᱹ ᱫᱚ ᱵᱟᱞᱮ ᱪᱟᱥ ᱵᱟᱲᱟᱭᱟ᱾ ᱮᱸᱜ ᱦᱩᱲᱩ ᱜᱮ ᱚᱱᱟ, ᱟᱠᱷᱨᱤᱧ ᱠᱷᱟᱛᱤᱨ ᱞᱮ ᱪᱟᱥ ᱟ ᱟᱨ ᱠᱤᱪᱷᱩ ᱱᱤᱭᱟᱹ ᱫᱟᱜ ᱡᱟᱹᱲᱤ ᱥᱚᱢᱚᱭ ᱱᱤᱭᱟᱹ, ᱥᱚᱢᱚᱭ ᱫᱚ ᱟᱞᱮ ᱟᱠᱷᱨᱤᱧ ᱠᱷᱟᱛᱤᱨ ᱦᱚᱸᱞᱮ ᱪᱟᱥᱟ ᱟᱨ ᱚᱱᱟ ᱤᱭᱟᱹ ᱟᱵᱚ ᱚᱲᱟᱜ ᱨᱮ ᱡᱚᱢ ᱠᱷᱟᱹᱛᱤᱨ ᱨᱮᱦᱚᱸ ᱱᱩᱵᱩᱭ ᱥᱟᱞ ᱚᱱᱟᱞᱮ ᱪᱟᱥ ᱠᱟᱜ-ᱟ ᱟᱨ ᱪᱮᱫ?
ᱚ,
ᱟᱫᱚ ᱟᱯᱮ ᱚᱱᱛᱮ ᱫᱚ ᱦᱩᱲᱩ ᱜᱮᱯᱮ ᱪᱟᱥ ᱟ ᱥᱮ ᱟᱨᱦᱚ ᱡᱟᱦᱟᱱᱟᱜ ᱠᱚᱯᱮ ᱪᱟᱥ ᱵᱟᱲᱟᱭ ᱜᱮᱭᱟ ᱟᱞᱩ ᱠᱚ ᱤᱭᱟᱹ ᱠᱚ? ᱵᱟᱫᱟᱢ ᱠᱚ᱾
ᱦᱮᱸ ᱟᱞᱮ ᱥᱮᱫ ᱫᱚ ᱮᱸ ᱦᱩᱲᱩ ᱥᱟᱸᱶ ᱛᱮᱫᱚ ᱚᱱᱠᱟ ᱫᱚ ᱟᱞᱩ ᱠᱚᱫᱚ ᱴᱩᱠ ᱴᱟᱠ ᱞᱮ ᱪᱟᱥ ᱵᱟᱲᱟᱭ ᱜᱮᱭᱟ ᱚᱲᱟᱜ ᱡᱚᱢ ᱞᱮᱠᱟ ᱚᱱᱠᱟ ᱟᱠᱷᱨᱤᱧ ᱞᱮᱠᱟ ᱫᱚ ᱵᱟᱝ᱾ ᱥᱤᱡᱤᱱ ᱨᱮ ᱟᱨ ᱱᱚᱣᱟ ᱯᱮᱸᱭᱟᱡ ᱨᱟᱹᱥᱩᱱ ᱠᱚ ᱢᱮᱱᱟᱜ ᱜᱮᱭᱟ᱾ ᱟᱨ ᱦᱳᱭᱳᱜ ᱠᱟᱱᱟ ᱥᱚᱵᱡᱤ ᱠᱚᱦᱚᱸᱞᱮ ᱜᱮᱭᱟ ᱚᱱᱠᱟ ᱥᱤᱡᱤᱱ ᱨᱮᱜᱮ ᱨᱟᱵᱟᱝ ᱫᱤᱱ ᱢᱟᱛᱚ ᱟᱹᱰᱤ ᱟᱭᱢᱟ ᱠᱤᱪᱷᱩ ᱜᱮ ᱨᱚᱦᱚᱭ ᱜᱟᱱᱚᱜᱼᱟᱛᱚ᱾ ᱵᱤᱞᱟᱹᱛᱤ ᱛᱟᱯᱚᱨᱮ ᱠᱩᱯᱤ ᱠᱚ᱾
ᱦᱳᱭ ᱦᱳᱭ ᱦᱳᱭ᱾
ᱪᱮᱠᱟ ᱦᱩᱭᱩᱜᱼᱟ?
ᱟᱪᱪᱷᱟ ᱟᱪᱪᱷᱟ᱾
ᱟᱨ ᱱᱚᱜᱚᱭ ᱛᱩᱲᱤ ᱠᱚᱦᱚᱸᱞᱮ ᱮᱨ ᱜᱮᱭᱟ ᱛᱩᱲᱤ ᱛᱤᱞᱢᱤᱧ ᱱᱚᱣᱟ ᱠᱚᱦᱚᱸ᱾
ᱦᱳᱭ ᱟᱞᱮ ᱦᱚᱸ ᱚᱱᱟ ᱚᱱᱟ ᱤᱭᱟᱹ ᱱᱤᱭᱟᱹ ᱱᱤᱭᱟᱹᱦᱚᱸᱜ-ᱚᱭ ᱱᱤᱭᱟᱹ ᱫᱷᱟᱣ ᱡᱮ ᱨᱚᱦᱚᱭᱟ ᱱᱤᱭᱟᱹ ᱨᱚᱦᱚᱭ ᱯᱚᱨᱮ ᱟᱫᱚ, ᱮ ᱚᱱᱟ ᱦᱩᱲᱩ ᱤᱨ ᱯᱚᱨᱮ ᱟᱫᱚ ᱡᱟᱦᱟᱸ ᱤᱭᱟᱹ ᱛᱟᱦᱮᱱᱟ ᱥᱮ? ᱚᱱᱟ ᱥᱚᱢᱚᱭ ᱴᱟᱜ ᱛᱟᱸᱦᱮᱱᱟ, ᱟᱫᱚ ᱩᱱ ᱥᱚᱢᱚᱭ ᱢᱟ ᱵᱟᱹᱫᱽ ᱢᱟ ᱠᱷᱟᱹᱞᱤ ᱛᱟᱸᱦᱮᱱᱟ ᱥᱮ ᱾ ᱟᱫᱚ ᱩᱱ ᱥᱚᱢᱚᱭ ᱫᱚ ᱟᱞᱮ ᱦᱚᱸ ᱤᱭᱟᱹ ᱛᱩᱲᱤ ᱠᱚ ᱛᱟᱨᱯᱚᱨ ᱛᱤᱞᱢᱤᱧ ᱠᱚ, ᱼᱼ ᱟᱨ ᱚᱱᱟ ᱥᱩᱨᱩᱡᱽᱢᱩᱠᱷᱤ ᱵᱟᱦᱟ ᱛᱤᱞᱢᱤᱧ ᱫᱷᱟᱨᱮ ᱫᱷᱟᱨᱮᱛᱮ ᱥᱩᱨᱩᱡᱽᱢᱩᱠᱷᱤ ᱵᱟᱦᱟ ᱠᱚᱞᱮ ᱤᱭᱟᱹ ᱠᱟᱜᱼᱟ ᱾ ᱵᱟᱝᱠᱷᱟᱱ ᱚᱱᱟ ᱤᱭᱟᱹ ᱠᱚ ᱞᱟᱹᱭᱟ, ᱮᱼᱼ ᱡᱟᱸᱦᱱᱟᱜ ᱵᱟᱦᱟ ᱴᱟᱦᱟ ᱠᱚ ᱚᱱᱟ ᱠᱚ, ᱢᱟᱱᱮ ᱨᱚᱦᱚᱭ ᱠᱟᱜ ᱞᱮ ᱟᱨ ᱪᱮᱫ ᱚᱱᱟ ᱾ ᱟᱫᱚ ᱵᱟᱹᱫᱽ ᱪᱮᱫᱟᱜ ᱠᱷᱟᱞᱤ ᱠᱷᱟᱹᱞᱤᱼᱼ ᱤᱭᱟᱹ ᱤᱭᱟᱹ ᱛᱟᱸᱦᱮᱱᱟ ᱠᱷᱟᱞᱤ ᱛᱟᱸᱦᱮᱱᱟ ᱡᱟᱭᱦᱳᱠ ᱚᱱᱟ ᱥᱚᱢᱚᱭᱼᱼ ᱚᱱᱟ ᱤᱭᱟᱹ ᱛᱤᱞᱢᱤᱧ ᱠᱚ ᱛᱟᱨᱯᱚᱨ ᱤᱭᱟᱹ ᱚᱱᱟ ᱪᱮᱫ ᱠᱚ ᱞᱟᱹᱭᱟ ᱢᱩᱠ ᱫᱟᱹᱞᱼᱼ ᱠᱚ ᱚᱱᱟ ᱠᱚᱦᱚᱸ ᱤᱭᱟᱹᱭᱟᱞᱮ ᱾ ᱮᱨ ᱠᱟᱜᱼᱟᱞᱮ ᱟᱨ ᱚᱱᱟ ᱨᱮᱢᱟ ᱥᱟᱨ ᱛᱟᱨ ᱪᱮᱫ ᱦᱚᱸ ᱵᱟᱝ ᱞᱟᱜᱟᱜᱼᱟ, ᱥᱟᱨ ᱨᱟᱱᱼᱼ ᱮᱢᱱᱤ ᱮᱨ ᱠᱟᱜ ᱞᱮᱱᱠᱷᱟᱱ ᱜᱮ ᱟᱡ ᱟᱡ ᱛᱮᱜᱮ ᱦᱟᱨᱟᱜᱼᱟ ᱾ ᱦᱳᱭ ᱼᱼ ᱟᱨ ᱵᱟᱹᱫᱽ ᱞᱟᱜᱤᱫ ᱦᱚᱸ ᱵᱷᱟᱜᱤ ᱾
ᱦᱮᱸ ᱵᱟᱹᱫᱽ ᱞᱟᱹᱜᱤᱫ ᱦᱚᱸ ᱵᱷᱟᱜᱤ ᱜᱮᱭᱟ, ᱛᱟᱞᱦᱮᱼᱼ ᱮᱸ ᱵᱟᱹᱫᱽ ᱨᱮ ᱱᱚᱜ ᱚᱚᱭ ᱱᱮᱛᱟᱨ ᱢᱟ ᱨᱚᱦᱚᱭ ᱫᱤᱱ ᱥᱮᱴᱮᱨ ᱟᱠᱟᱱᱟ, ᱛᱟᱦᱞᱮ ᱮ ᱵᱟᱹᱫᱽ ᱠᱚᱨᱮ ᱡᱟᱦᱟᱸᱼᱼ ᱟᱵᱚ ᱢᱟ ᱮ ᱤᱭᱟᱹᱼᱼ ᱥᱟᱨ ᱢᱟ ᱚᱱᱠᱟ ᱵᱟᱵᱚᱱ ᱮᱢᱟᱜᱼᱟ, ᱠᱷᱚᱛ ᱠᱚᱯᱮ ᱮᱢᱟᱜ ᱜᱮᱭᱟ ᱥᱮ ᱵᱟᱝ?
ᱟᱞᱮ ᱫᱚ ᱱᱤᱭᱟᱹ ᱢᱟᱱᱮ ᱫᱟᱜ ᱫᱤᱱ ᱜᱮ ᱫᱟᱜ ᱫᱤᱱ ᱥᱚᱢᱚᱭ ᱜᱮ ᱟᱞᱮ ᱫᱚ ᱱᱤᱭᱟᱹ ᱥᱚᱢᱚᱭᱼᱼ ᱢᱟᱱᱮ ᱥᱟ ᱥᱟᱨ ᱨᱟᱱ ᱠᱚᱫᱚ ᱮᱢ ᱜᱮᱭᱟᱞᱮ ᱢᱟᱱᱮ‌ᱼᱼ ᱵᱤᱡᱮ ᱠᱷᱟᱹᱛᱤᱨ ᱛᱚ ᱼᱼ ᱟᱫᱚ ᱥᱟᱨ ᱨᱟᱱ ᱠᱚᱫᱚ ᱱᱮᱛᱟᱨ ᱫᱚ ᱢᱟᱱᱮ ᱠᱷᱳᱫᱽ ᱮᱢ ᱨᱮᱦᱚᱸ ᱥᱟᱨ ᱨᱟᱱ ᱠᱚᱫᱚ ᱮᱢᱟᱜᱼᱟ ᱾ ᱠᱟᱱ ᱜᱮᱭᱟ ᱠᱚ, ᱟᱞᱮ ᱫᱚᱼᱼ ᱦᱳᱭ ᱠᱷᱚᱫᱽ ᱜᱤᱲᱤ ᱫᱚᱦᱚ ᱞᱮᱭᱟ ᱞᱮ, ᱟᱫᱚ ᱦᱚᱸᱜᱼᱚᱭ ᱫᱟᱜ ᱵᱟᱲᱟ ᱠᱮᱫ ᱟᱭ ᱟᱨ ᱚᱱᱮ ᱫᱟᱜ ᱠᱚᱞᱮᱼᱼ ᱠᱮᱭᱟ, ᱟᱫᱚ ᱱᱤᱭᱟᱹ ᱨᱟᱼᱼ ᱚᱱᱟ ᱱᱤᱭᱟᱹ ᱫᱷᱟᱣ ᱫᱚ ᱱᱤᱭᱟᱹ ᱫᱟᱜ ᱫᱤᱱ ᱫᱚ ᱠᱷᱚᱫᱽ ᱛᱮᱜᱮᱞᱮ ᱪᱟᱥᱟ ᱟᱨ ᱪᱮᱫ ᱾ ᱟᱨ ᱥᱤᱛᱩᱝ ᱫᱤᱱ ᱫᱚ ᱩᱱ ᱥᱚᱢᱚᱭ ᱫᱚ ᱥᱟᱨ ᱫᱚᱢᱮ ᱞᱮ ᱮᱢᱟᱜᱼᱟ ᱾ ᱢᱟᱱᱮ ᱩᱱ ᱥᱚᱢᱚᱭ ᱫᱚ ᱥᱟᱨ ᱪᱮᱛᱟᱱ ᱨᱮᱜᱮ ᱪᱟᱥ ᱾ ᱟᱨ ᱱᱤᱭᱟᱹ ᱥᱚᱢᱚᱭ ᱫᱚ ᱠᱷᱳᱫᱽ ᱫᱟᱛᱮᱛ ᱟᱨ ᱪᱮᱫ ᱾
ᱦᱮᱸ ᱥᱟᱨ ᱫᱚ ᱮᱢ ᱞᱟᱜᱟᱜ ᱜᱮᱭᱟ ᱾ ᱠᱟᱨᱚᱱ ᱮᱸ ᱦᱩᱲᱩ ᱠᱚ ᱛᱤᱡᱩ ᱠᱚ ᱡᱚᱢ ᱜᱮᱭᱟ ᱥᱮ ᱮᱥᱯᱨᱮ ᱞᱟᱜᱟᱜᱼᱟ ᱾ ᱛᱟᱨ ᱯᱚᱨᱮ ᱥᱟᱨ ᱠᱚ ᱮᱢ ᱞᱟᱜᱟᱜᱼᱟ ᱾
ᱦᱳᱭ ᱦᱳᱭ ᱦᱳᱭ ᱾
ᱦᱩᱸ ᱥᱩᱫᱷᱩ ᱢᱟᱱᱮ ᱠᱷᱚᱫᱽ ᱥᱩᱢᱩᱝ ᱛᱮᱫᱚ ᱵᱟᱝ ᱦᱩᱭᱩᱜᱼᱟ ᱪᱟᱥ ᱾
ᱦᱚᱭ ᱦᱚᱭ ᱾ ᱟᱨ ᱱᱮᱛᱟᱨ ᱫᱚ ᱟᱵᱚ ᱦᱚᱲ ᱦᱚᱸ ᱟᱭᱢᱟ ᱜᱮ ᱡᱟᱹᱥᱛᱤ ᱠᱟᱱᱟ ᱵᱚᱱ ᱛᱚ ᱾ ᱟᱨ ᱯᱷᱚᱞᱚᱱ ᱦᱚᱸ ᱡᱟᱹᱥᱛᱤ ᱜᱮ ᱫᱚᱨᱠᱟᱨ ᱾ ᱟᱫᱚ ᱚᱱᱟ ᱠᱷᱟᱹᱛᱤᱨ ᱟᱵᱚ ᱦᱚᱸ ᱪᱮᱫ ᱵᱚᱱ ᱪᱤᱠᱟᱹᱭᱟ, ᱮᱢ ᱦᱩᱭᱩᱜ ᱜᱮᱭᱟ ᱠᱷᱚᱫᱽ ᱾ ᱛᱮᱫᱚ ᱩᱱᱟᱹᱜ ᱢᱟᱱᱮ ᱵᱟᱭ ᱮᱢ ᱫᱟᱲᱮᱭᱟᱜ ᱠᱟᱱᱟ ᱦᱩᱲᱩ, ᱟᱨ ᱪᱮᱫ ᱮᱢ ᱫᱚ ᱮᱢᱟᱭ ᱾ ᱵᱷᱟᱜᱤ ᱜᱮ ᱮᱢᱟᱭ, ᱟᱫᱚ ᱟᱵᱚᱣᱟᱜ ᱡᱟᱦᱟᱸ ᱛᱤᱱᱟᱹᱜ ᱵᱟᱹᱲᱛᱤ ᱫᱚᱨᱠᱟᱨ ᱦᱚᱲ ᱦᱚᱸ ᱛᱚᱼᱼ ᱟᱭᱢᱟ ᱜᱮ ᱵᱟᱹᱲᱛᱤ ᱠᱟᱱᱟ ᱵᱚᱱ ᱥᱮ ᱾
ᱦᱮᱸ ᱾
ᱟᱫᱚ ᱚᱱᱟ ᱚᱱᱩᱥᱟᱨ ᱛᱮ ᱡᱚᱫᱤ ᱵᱟᱵᱟ ᱵᱟᱝᱼᱼ ᱯᱷᱚᱞᱚᱱᱚᱜᱼᱟ ᱛᱚᱵᱮ, ᱢᱟᱱᱮ ᱟᱵᱚ ᱡᱚᱢ ᱜᱮᱛᱚ ᱵᱟᱵᱚᱱ ᱧᱟᱢᱟ ᱦᱩᱲᱩ ᱡᱚᱢ ᱾ ᱢᱟᱱᱮ ᱪᱟᱣᱞᱮ ᱡᱚᱢ ᱜᱮᱛᱚ ᱵᱟᱵᱚᱱ ᱧᱟᱢᱟ ᱾
ᱚᱸ ᱦᱳᱭ ᱢᱟᱱᱮ ᱠᱟᱛᱷᱟ ᱫᱚ ᱦᱩᱭᱩᱜ ᱠᱟᱱᱟ ᱟᱵᱚ ᱢᱟ ᱥᱩᱫᱷᱩ ᱡᱚᱢ ᱥᱩᱢᱩᱝ ᱫᱚ ᱵᱟᱝᱟ ᱼᱼ ᱟᱨᱦᱚᱸ ᱵᱚᱱ ᱠᱷᱚᱡᱚᱜᱼᱟ ᱠᱟᱹᱴᱤᱡ ᱚᱱᱟ ᱠᱷᱚᱱᱟᱜ ᱵᱟᱹᱲᱛᱤ ᱦᱳᱭᱳᱜ ᱢᱟ ᱟᱫᱚ ᱚᱱᱟ ᱞᱮᱠᱟ ᱛᱮᱜᱮᱼᱼ ᱟᱱᱮ ᱦᱩᱲᱩ ᱡᱟᱦᱟᱱᱟᱜ ᱜᱮ ᱚᱱᱠᱟ ᱵᱚᱱ ᱪᱟᱥᱟ ᱠᱟᱹᱴᱤᱡ ᱡᱮ ᱢᱟᱱᱮ ᱵᱟᱹᱲᱛᱤ ᱧᱚᱜ ᱦᱳᱭᱳᱜ ᱢᱟ᱾ ᱠᱷᱚᱡᱚᱜ-ᱟ ᱥᱚᱵ ᱥᱚᱢᱚᱭ ᱡᱮᱢᱚᱱ ᱡᱚᱢ ᱥᱩᱢᱩᱝᱼᱼ ᱛᱤ ᱫᱚ ᱵᱟᱝᱟ ᱟᱨᱚ ᱟᱵᱚᱵᱚᱱ ᱟᱹᱠᱷᱨᱤᱧ ᱫᱟᱲᱮᱭᱟᱜ ᱢᱟ ᱥᱮ ᱪᱮᱫ ᱚᱱᱠᱟ ᱢᱟᱱᱮ ᱡᱟᱹᱥᱛᱤ,
ᱦᱳᱭ ᱦᱳᱭ᱾ ᱟᱫᱚ ᱚᱱᱟ ᱠᱷᱟᱹᱛᱤᱨ ᱜᱮ ᱟᱫᱚ ᱳᱭ ᱥᱟ ᱢᱟᱱᱮ ᱤᱭᱟᱹ᱾ ᱠᱷᱚᱛ ᱫᱚ ᱟᱵᱤᱱ ᱞᱟᱹᱭ ᱠᱮᱫ ᱫᱚᱵᱤᱱ ᱠᱷᱚᱛ ᱫᱚ ᱮᱢ ᱦᱩᱭ ᱠᱟᱱ ᱜᱮᱭᱟ ᱟᱫᱚᱼᱼ ᱛᱟᱣ ᱥᱟᱨ ᱫᱚ ᱮᱢᱟᱜ ᱜᱮᱭᱟ ᱠᱚ ᱤᱧ ᱦᱚᱸ ᱞᱟᱹᱭᱟᱠᱚᱣᱟᱧ ᱡᱮ, ᱡᱟ ᱦᱩᱭᱩᱜ ᱠᱟᱱᱟᱼᱼ ᱠᱷᱚᱛ ᱛᱮᱵᱚᱱ ᱮᱢ ᱟᱠᱟᱫ ᱫᱚ ᱱᱤᱭᱟᱹ ᱫᱷᱟᱣ ᱫᱚ ᱟᱨ ᱥᱟᱨ ᱠᱚᱫᱚ ᱵᱟᱵᱚᱱ ᱮᱢᱟᱼᱼ ᱞᱮ ᱠᱚ ᱥᱟᱨ ᱢᱟ ᱵᱟᱝ ᱮᱢᱟ, ᱟᱨ ᱚᱱᱟ ᱚᱱᱩᱥᱟᱨᱮ ᱯᱷᱚᱞᱚᱱ ᱵᱟᱝᱼᱼ ᱦᱩᱭᱩᱜᱼᱟ ᱮᱴᱟᱜ ᱪᱟᱹᱥᱤᱭᱟᱜ ᱫᱚ ᱵᱷᱟᱜᱤ ᱯᱷᱚᱞᱚᱱ ᱠᱟᱱᱟ ᱟᱢᱟᱜ ᱫᱚ ᱠᱚᱢ ᱯᱷᱚᱞᱚᱱ ᱠᱟᱱᱟ᱾ ᱤᱱᱠᱟᱹ ᱟᱫᱚ ᱩᱱᱠᱩ ᱧᱮᱞ ᱟᱛᱮᱜ ᱦᱟᱹᱱᱠᱩ ᱦᱚᱸ ᱟᱵᱚ ᱠᱚᱦᱚᱸ ᱡᱷᱚᱛᱚ ᱥᱟᱨᱼᱼ ᱮ ᱩᱱᱤ ᱠᱷᱚᱱ ᱟᱨᱚ ᱯᱷᱚᱞᱚᱱ ᱠᱚᱢᱚᱜ ᱛᱤᱧᱟᱹ ᱱᱟᱦᱟᱜ ᱾ ᱞᱟᱹᱭᱟᱹᱧᱟᱹ ᱠᱚ ᱥᱟᱨ ᱮᱢ ᱢᱮ ᱞᱟᱹᱭ ᱟᱫ ᱢᱮ ᱛᱟᱦᱮᱸᱫᱟᱹᱧ ᱵᱟᱝ ᱮᱢ ᱞᱮᱫ᱾
ᱦᱳᱭ ᱞᱟᱹᱭ ᱟᱠᱚ ᱥᱟᱨ ᱵᱟᱯᱮ ᱮᱢ ᱠᱟᱣᱫᱟ ᱚᱱᱟ ᱛᱮᱜᱮ ᱵᱟᱝ ᱦᱩᱭ ᱠᱟᱱᱟ ᱛᱟᱯᱮᱭᱟ᱾
ᱦᱮᱸᱜ ᱮ ᱟᱨ ᱚᱱᱟ ᱛᱤᱡᱩ ᱨᱟᱱ ᱠᱚᱢᱟ ᱮᱢ ᱦᱩᱭᱩᱜᱼᱼ ᱜᱤᱭᱟ ᱚᱱᱟ ᱨᱟᱱ ᱠᱷᱟᱹᱛᱤᱨ ᱜᱮ ᱟᱵᱚᱣᱟᱜ ᱞᱟᱡ ᱠᱚᱨᱮ ᱟᱨᱚ ᱪᱮᱫ ᱨᱟᱱ ᱠᱚ ᱵᱚᱞᱚᱱ ᱠᱟᱱᱟ᱾ ᱦᱚᱲᱢᱚ ᱠᱚ ᱯᱩᱨᱟᱹ ᱤᱭᱟᱹ ᱪᱟᱵᱟᱜ ᱠᱟᱱ ᱛᱟᱵᱚᱱᱟ᱾
ᱟ ᱦᱳᱭ᱾ ᱛᱟᱦᱚᱞᱮ ᱟᱯᱮᱥᱮᱫ ᱫᱚ ᱚᱱᱠᱟ ᱮ ᱵᱤᱨ ᱜᱮᱭᱟ ᱥᱮ ᱵᱤᱞᱟᱹᱛ ᱜᱮᱭᱟ? ᱚᱱᱠᱟ ᱱᱮᱛᱟᱨ ᱢᱟ ᱳᱫ ᱯᱩᱴᱠᱟᱹ ᱠᱚᱠᱚ ᱧᱟᱢᱚᱜᱼᱟ᱾
ᱦᱳᱭ ᱦᱳᱭ ᱟᱞᱮ ᱥᱮᱫ ᱫᱚ ᱢᱟᱱᱮ ᱥᱩᱨ ᱨᱮᱜᱮ ᱵᱤᱨ ᱫᱚ ᱢᱮᱱᱟᱜᱼᱟ᱾ ᱟᱫᱚ ᱥᱩᱨ ᱨᱮᱫᱚ ᱮᱠᱫᱚᱢ ᱦᱚᱯᱚᱱ ᱦᱚᱯᱚᱱ ᱵᱤᱨ ᱢᱮᱱᱟᱜᱼᱟ ᱟᱨ ᱪᱮᱫ᱾ ᱟᱫᱚ ᱩᱱᱟᱹᱜ ᱢᱟᱨᱟᱝ ᱵᱤᱫ ᱫᱚ ᱵᱟᱝ-ᱟ᱾ ᱦᱚᱯᱚᱱ ᱦᱚᱯᱚᱱ ᱵᱤᱨ ᱢᱮᱱᱟᱜᱼᱟ ᱟᱨ ᱠᱟᱹᱴᱤᱡ ᱪᱩᱞᱩᱝ ᱪᱟᱞᱟᱜ ᱦᱩᱭᱩᱜᱼᱟ ᱟᱨ ᱪᱮᱫ ᱳᱭ ᱵᱤᱨ ᱠᱚᱫᱚ ᱢᱮᱱᱟᱜᱼᱟ ᱟᱨ ᱪᱮᱫ᱾ ᱠᱚ ᱧᱟᱢᱚᱜ ᱜᱮᱭᱟ ᱠᱚ᱾ ᱱᱮᱥ ᱦᱚᱸ ᱯᱩᱴᱠᱟᱹ ᱢᱟᱹᱭ ᱠᱚ ᱫᱤᱫᱤ ᱠᱚ ᱧᱮᱞᱮᱫ ᱠᱚ ᱛᱟᱦᱮᱸᱫᱟᱹᱧ ᱛᱚ ᱯᱩᱴᱠᱟᱹ ᱦᱟᱞᱟᱝ ᱟᱛᱮᱫ ᱫᱚ᱾ ᱟᱹᱜᱩᱭᱟᱠᱚ ᱚᱲᱟᱜ ᱟᱫᱚ ᱤᱧ ᱫᱚ ᱵᱟᱦᱨᱮ ᱨᱤᱧ ᱛᱟᱦᱮᱱᱟ ᱛᱚ ᱟᱫᱚ᱾ ᱚᱱᱟ ᱵᱷᱤᱰᱭᱳ ᱠᱚᱞ ᱟᱛᱮ ᱜᱮ ᱞᱮᱴᱚ ᱠᱚ ᱛᱟᱨᱯᱚᱨ ᱥᱚᱲᱮ ᱠᱚᱼᱼ ᱛᱮᱭᱟᱨ ᱟᱛᱮᱫ ᱯᱩᱴᱠᱟᱹ ᱥᱚᱲᱮ ᱯᱩᱴᱠᱟᱹ ᱞᱮᱴᱚ ᱟᱫᱚ ᱫᱮᱠᱷᱟᱣᱟᱹᱧ ᱠᱟᱱᱟ ᱠᱚ᱾
ᱦᱮᱸ ᱛᱚ᱾
ᱟᱯᱮ ᱚᱱᱛᱮ ᱵᱤᱨ ᱠᱚ ᱢᱮᱱᱟᱜᱼᱟ?
ᱦᱮᱸ ᱟᱞᱮ ᱱᱚᱛᱮ ᱦᱚᱸ ᱵᱤᱨ ᱠᱚᱫᱚ ᱢᱮᱱᱟᱜ ᱜᱮᱭᱟ ᱟᱞᱮ ᱦᱚᱸᱞᱮ ᱦᱟᱞᱟᱝ ᱮᱫ ᱠᱚᱣᱟᱼᱼ ᱳᱫ ᱯᱩᱴᱠᱟᱹ ᱠᱚ ᱫᱚᱢᱮᱞᱮ ᱦᱟᱞᱟᱝᱮᱫ ᱠᱚᱣᱟ᱾
ᱚᱻ ᱟᱪᱪᱷᱟ ᱟᱪᱪᱷᱟ ᱛᱟᱨ ᱢᱟᱱᱮ ᱢᱟ ᱵᱷᱟᱜᱤ ᱜᱮ ᱡᱚᱢ ᱡᱚᱝᱟᱜ ᱠᱟᱱᱟ ᱯᱮ᱾ ᱠᱩᱴᱠ
ᱥᱟᱫ ᱨᱮᱱ ᱡᱤᱱᱤᱥ ᱠᱟᱱᱟ ᱠᱚᱥᱮ ᱩᱫ ᱯᱩᱴᱠᱟᱹ ᱫᱚ ᱡᱷᱚᱛᱚ ᱦᱚᱲ ᱫᱚ ᱢᱟᱱᱮ ᱜᱚᱴᱟ ᱡᱟᱭᱜᱟ ᱨᱮᱫᱚ ᱵᱟᱠᱚ ᱧᱟᱢᱚᱜᱼᱟ᱾
ᱦᱳᱭ ᱦᱳᱭ᱾ ᱚᱱᱟ ᱱᱤᱭᱟᱹ ᱟᱪᱪᱷᱟ ᱚᱠᱛᱚ ᱢᱟ ᱥᱮᱴᱮᱨ ᱤᱫᱤᱭᱮᱱᱟ᱾
ᱦᱮᱸ ᱦᱮᱸ᱾ ᱦᱮᱸ ᱴᱷᱤ ᱜᱮᱭᱟ ᱛᱮᱦᱮᱧ ᱫᱚ ᱱᱚᱝᱠᱟ ᱜᱮ ᱾
ᱦᱳᱭ ᱦᱳᱭ,